ᱴᱷᱤᱠ ᱟᱧᱚᱢᱚᱜ ᱠᱟᱱ ᱛᱟᱞᱤᱧᱟ
ᱦᱮᱞᱳ
ᱦᱚᱸ ᱨᱚᱲ ᱟᱡᱚᱢᱚᱜ ᱠᱟᱱᱟ ᱥᱮ ᱵᱟᱝ
ᱦᱳᱭ ᱱᱤᱛᱚᱝ ᱟᱡᱚᱢᱚᱜ
ᱛᱚ ᱟᱯᱮ ᱥᱮᱫ ᱫᱚ ᱠᱷᱮᱛ ᱥᱮᱱᱟᱜ ᱠᱟᱹᱢᱤ ᱫᱚ ᱛᱤᱱᱟᱹᱜ ᱡᱷᱟᱹᱞ ᱟᱠᱟᱫᱟ ᱯᱮ
ᱦᱩᱸ ᱠᱷᱮᱛ ᱥᱮᱱᱟᱜ ᱠᱟᱹᱢᱤ ᱫᱚ ᱞᱟᱦᱟ ᱵᱟᱲᱟ ᱟᱠᱟᱱ ᱜᱮᱭᱟ ᱛᱚ ᱚᱱᱠᱟ ᱫᱚ ᱵᱟᱝ ᱚᱠᱚᱭ ᱚᱠᱟᱞᱮᱠᱟ ᱡᱩᱫᱤ ᱢᱟᱲᱟᱝ ᱠᱚᱨᱮ ᱛᱚᱲᱟ ᱠᱚᱭ ᱜᱤᱰᱤ ᱟᱠᱟᱫ ᱟᱫᱚ ᱩᱱᱤ ᱫᱚ ᱨᱚᱦᱚᱭ ᱵᱟᱲᱟᱭᱮᱫ ᱟᱠᱚ ᱵᱟᱝᱠᱷᱟᱱ ᱫᱚ ᱵᱟᱠᱚ ᱜᱤᱰᱤ ᱟᱠᱟᱫ ᱠᱷᱟᱱ ᱩᱱᱠᱩ ᱫᱚ ᱛᱚᱲᱟ ᱠᱚᱜᱮ ᱠᱚ ᱜᱤᱰᱤ ᱵᱟᱲᱟᱭᱮᱫᱼᱟ
ᱛᱚ ᱟᱯᱮᱥᱮᱫ ᱢᱟ ᱟᱹᱰᱤ ᱡᱟᱹᱥᱛᱤ ᱜᱮ ᱫᱟᱜ ᱡᱟᱹᱲᱤᱭᱮᱫ ᱠᱟᱱᱟᱭ ᱛᱚ ᱟᱶᱨᱤ ᱯᱮ ᱮᱦᱚᱵᱟ
ᱵᱟᱝᱟ ᱮᱦᱚᱵ ᱵᱟᱲᱟ ᱟᱠᱟᱱ ᱜᱮᱭᱟ ᱠᱤᱪᱷᱩ ᱜᱟᱱ ᱚᱱᱠᱟ ᱫᱚ ᱯᱩᱨᱟᱹ ᱯᱩᱨᱤ ᱫᱚ ᱵᱟᱝᱟ ᱩᱱᱫᱤᱱ ᱫᱚ ᱵᱟᱭ ᱫᱟᱜᱮᱫ ᱛᱟᱦᱮᱸ ᱫᱚ ᱨᱩᱴᱷᱤ ᱜᱮ ᱛᱟᱦᱮᱸ ᱠᱟᱱᱟ ᱱᱚᱜᱼᱚᱭ ᱢᱤᱫ ᱦᱟᱴ ᱜᱟᱱ ᱢᱤᱫ ᱦᱟᱴ ᱢᱟ ᱦᱩᱭᱱᱟᱥᱚ ᱦᱩᱸ ᱦᱩᱸ ᱦᱩᱸ
ᱟᱫᱚ
ᱟᱫᱚ ᱩᱱᱫᱤᱱ ᱚᱠᱚᱭ ᱠᱚ ᱨᱚᱦᱚᱲ ᱨᱚᱦᱚᱲ ᱠᱚᱨᱮ ᱠᱚ ᱛᱚᱞᱟ ᱵᱟᱲᱟ ᱞᱮᱫᱟ ᱩᱱᱠᱩ ᱫᱚᱠᱚ ᱱᱟᱯᱟᱭ ᱟᱠᱟᱱ ᱜᱮᱭᱟ ᱟᱨ ᱫᱟᱜ ᱛᱚᱞᱟ ᱠᱷᱟᱱ ᱢᱟᱦᱟᱸᱜ ᱟᱸ ᱛᱟᱹᱜᱤ ᱯᱟᱲᱟᱜᱼᱟ ᱟᱫᱚ ᱚᱱᱟ ᱦᱤᱥᱟᱹᱵ ᱛᱮ ᱯᱮ ᱪᱟᱸᱫᱚ ᱵᱟᱝᱠᱷᱟᱱ ᱯᱮ ᱪᱟᱸᱫᱚ ᱛᱟᱨᱟ ᱨᱮᱭᱟᱜ ᱦᱩᱲᱩᱞᱮ ᱪᱟᱥᱟ ᱟᱫᱚ ᱦᱟᱸᱜ ᱱᱤᱛᱚᱜ ᱡᱩᱫᱤ ᱯᱩᱱ ᱪᱟᱸᱫᱳ ᱢᱚᱬᱮ ᱪᱟᱸᱫᱳ ᱨᱮᱭᱟᱜ ᱦᱩᱲᱩ ᱪᱟᱥᱚᱜ ᱠᱷᱟᱱ ᱢᱟ ᱟᱫᱚ ᱴᱷᱤᱠ ᱚᱠᱛᱚ ᱛᱮ ᱥᱚᱦᱦᱟᱭ ᱵᱚᱸᱜᱟ ᱛᱮᱢᱟ ᱵᱟᱭ ᱚᱢᱚᱱ ᱦᱩᱭ ᱫᱟᱲᱮᱭᱟᱜᱼᱟ ᱛᱚ ᱟᱫᱚ ᱚᱠᱛᱚ ᱚᱱᱩᱡᱟᱭᱤ ᱚᱱᱠᱟᱛᱮ ᱡᱮ ᱚᱠᱟ ᱞᱮᱠᱟᱱ ᱦᱩᱲᱩ ᱪᱟᱥ ᱠᱚᱢ ᱴᱟᱭᱤᱢ ᱨᱮ ᱟᱢᱫᱟᱱᱤᱼᱟ ᱟᱫᱚ ᱚᱱᱟ ᱞᱮᱠᱟᱛᱮ ᱚᱱᱠᱟᱱᱟᱜ ᱦᱩᱲ ᱠᱚᱜᱮᱞᱮ ᱪᱟᱥ ᱮᱫᱟ ᱟᱞᱮ ᱫᱚ
ᱟᱪᱪᱷᱟ
ᱟᱨ ᱚᱱᱛᱮ ᱫᱚ ᱚᱠᱟᱞᱮᱠᱟ
ᱟᱨ ᱱᱚᱛᱮ ᱦᱚᱸ ᱚᱱᱠᱟᱜᱤ ᱢᱟᱱᱮ ᱢᱤᱫ ᱫᱚᱢ ᱜᱮ ᱱᱚᱛᱮ ᱫᱚ ᱪᱟᱥ ᱦᱩᱭᱩᱜ ᱛᱟᱦᱮᱸᱱᱟ
ᱦᱩᱸ ᱦᱩᱸ ᱦᱩᱸ
ᱢᱤᱫ ᱫᱚᱢ ᱜᱮᱞᱮ ᱪᱟᱥ ᱟᱠᱟᱫ ᱛᱟᱦᱮᱸᱱᱟ ᱟᱨ ᱵᱟᱠᱤ ᱫᱤᱱ ᱫᱚ ᱱᱚᱝᱠᱟ ᱥᱚᱵᱽᱡᱤ ᱦᱩᱲᱩ ᱨᱟᱠᱟᱵ ᱪᱟᱵᱟ ᱠᱟᱛᱮᱱ ᱫᱚ ᱜᱩᱦᱩᱢ ᱛᱩᱲᱤ ᱚᱱᱟᱠᱚ ᱪᱟᱥ ᱦᱩᱭᱩᱜᱼᱟ ᱟᱨ ᱥᱚᱵᱽᱡᱤ ᱠᱚ ᱥᱚᱵᱽᱡᱤ ᱞᱟᱜᱟᱣ ᱛᱟᱦᱮᱸᱱᱟ ᱱᱤᱨᱚᱱ ᱫᱤᱱ ᱨᱮᱦᱚᱸ ᱠᱚ ᱞᱮ ᱞᱟᱜᱟᱶ ᱛᱟᱦᱮᱱᱟ ᱠᱷᱮᱨᱟ ᱠᱚ ᱯᱷᱟᱹᱴ ᱠᱚ ᱦᱚᱛᱚᱫ ᱡᱷᱤᱸᱜᱟᱹ ᱚᱱᱟ ᱠᱚ ᱡᱚᱛᱚ ᱞᱮᱠᱟᱱᱟᱜ ᱵᱷᱮᱱᱰᱤ ᱠᱚ ᱵᱮᱸᱜᱟᱲ ᱠᱚ ᱟᱨ ᱱᱤᱛᱚᱜ ᱦᱚᱸ ᱥᱚᱵᱽᱡᱤ ᱠᱚ ᱞᱟᱜᱟᱣ ᱢᱮᱱᱟᱜ ᱜᱮᱭᱟ ᱠᱷᱮᱨᱟ ᱠᱚ ᱢᱮᱱᱟᱜᱼᱟ ᱠᱟᱨᱞᱟ ᱠᱚ ᱞᱟᱜᱟᱣ ᱦᱩᱭᱩᱜ ᱠᱟᱱᱟ ᱵᱷᱮᱱᱰᱤ ᱠᱚ ᱢᱟᱱᱮ ᱚᱱᱟ ᱠᱚᱞᱮ ᱪᱟᱥ ᱛᱟᱦᱮᱱᱟ ᱟᱫᱚ ᱚᱱᱠᱟ ᱞᱮᱠᱟ ᱨᱮ ᱢᱟᱱᱮ ᱦᱩᱲ ᱪᱟᱥ ᱫᱚᱢ ᱢᱤᱫ ᱫᱚᱢ ᱜᱮᱞᱮ ᱪᱟᱥ ᱛᱟᱦᱮᱸᱫ
ᱚ ᱦᱚᱸ ᱚᱱᱟ ᱦᱚᱸ ᱵᱷᱟᱜᱤ ᱜᱮ ᱢᱟᱱᱮ ᱫᱟᱜ ᱨᱮᱭᱟᱜ ᱥᱩᱵᱤᱫᱷᱟ ᱵᱟᱹᱱᱩᱜ ᱠᱷᱟᱹᱛᱤᱨ ᱠᱷᱟᱹᱛᱤᱨ ᱥᱮ ᱱᱚᱝᱠᱟ ᱥᱮ ᱪᱮᱫ ᱠᱷᱟᱹᱛᱤᱨ ᱦᱟᱸᱜ, ᱥᱮᱨᱢᱟᱨᱮ ᱢᱟᱱᱮ ᱢᱤᱫ ᱫᱟᱢ ᱜᱮᱯᱮ ᱪᱟᱥᱟ?
ᱢᱟᱱᱮ ᱫᱟᱜ ᱢᱟᱲᱟᱝ ᱫᱚ ᱩᱱᱟᱹᱜ ᱦᱩᱲᱩ ᱪᱟᱥ ᱞᱟᱹᱜᱤᱫ ᱫᱚ ᱥᱩᱵᱤᱫᱟ ᱵᱟᱹᱱᱩᱜᱼᱟ᱾ ᱟᱨ ᱱᱚᱝᱠᱟ ᱥᱚᱵᱡᱤ ᱠᱚ ᱪᱟᱥ ᱞᱟᱹᱜᱤᱫ ᱫᱚ ᱢᱮᱱᱟᱜ ᱜᱮᱭᱟ᱾
ᱦᱳᱭ ᱦᱳᱭ ᱟᱨ ᱥᱚᱵᱽᱡᱤ ᱠᱚ ᱪᱟᱥ ᱞᱟᱹᱜᱤᱫ ᱫᱚ ᱚᱱᱟ ᱫᱚᱼᱼ ᱠᱚᱢ ᱜᱮ ᱫᱟᱜ ᱠᱚ ᱞᱟᱹᱠᱛᱤᱜ ᱟ ᱥᱮ ᱟᱨ ᱦᱩᱲᱩ ᱪᱟᱥ ᱢᱟᱱᱮ ᱟᱹᱰᱤ ᱰᱷᱮᱨ ᱫᱟᱜ ᱨᱮᱭᱟᱜ ᱞᱟᱠᱛᱤ ᱛᱟᱦᱮᱱᱟ ᱟᱫᱚ ᱱᱚᱣᱟ
ᱦᱳᱭ ᱦᱳᱭ
ᱟᱥᱟᱲ ᱵᱚᱸᱜᱟ ᱫᱤᱱ ᱜᱮ ᱛᱚᱵᱮ ᱦᱳᱲᱳ ᱠᱚᱫᱚᱯᱮ ᱪᱟᱥᱟ ᱛᱚᱵᱮ᱾ ᱵᱷᱟᱹᱜᱤ ᱠᱟᱛᱷᱟ ᱜᱮ ᱚᱱᱟ ᱦᱚ ᱦᱩᱲᱩ ᱠᱚᱫᱚ ᱟᱫᱚ ᱡᱚᱢ ᱞᱟᱹᱜᱤᱫ ᱜᱮᱼᱼ ᱜᱮᱞᱮ ᱪᱟᱥᱟ ᱥᱮ ᱚᱱᱟ ᱫᱚᱯᱮ ᱟᱹᱠᱷᱨᱤᱧᱟ
ᱦᱮᱸ ᱱᱚᱝᱠᱟ ᱡᱚᱢ ᱥᱩᱢᱩᱝ ᱜᱮ, ᱟᱨ ᱡᱟᱦᱟᱸᱭ ᱠᱚᱫᱚ ᱟᱠᱷᱨᱤᱧ ᱦᱚᱸᱠᱚ ᱟᱠᱷᱨᱤᱧ ᱜᱮᱭᱟ᱾
ᱚ ᱦᱚᱸ ᱟᱨ ᱟᱱᱟᱡᱽ ᱠᱚᱫᱚ ᱪᱮᱫ ᱞᱮᱠᱟ? ᱚᱲᱟᱜ ᱡᱚᱢ ᱵᱟᱠᱷᱨᱟ ᱜᱮ ᱥᱮ ᱚᱲᱟᱜ ᱡᱚᱢ ᱢᱚᱛᱚ ᱜᱮ ᱥᱮᱼᱼ ᱵᱟᱡᱟᱨ ᱠᱚ ᱤᱫᱤᱭᱟᱛᱮᱮᱫ, ᱥᱮ ᱦᱟᱴ ᱠᱚ ᱤᱫᱤᱭᱟᱛᱮᱫ ᱯᱮ ᱟᱹᱷᱨᱤᱧ ᱵᱟᱲᱟᱭ ᱜᱮᱭᱟ?
ᱤᱫᱤ ᱦᱚᱸ ᱦᱩᱭᱩᱜ ᱜᱮᱭᱟ᱾
ᱚ ᱦᱚ ᱟᱨ ᱚᱱᱟ ᱟᱯᱮ ᱟᱹᱛᱩ ᱠᱚᱨᱮ ᱫᱚᱼᱼ ᱟᱥᱲᱟ ᱠᱚ ᱥᱮ ᱤᱥᱠᱩᱞ ᱠᱚᱫᱚ ᱢᱮᱱᱟᱜ ᱟᱠᱟᱫᱟ ᱥᱮ ᱵᱟᱝ?
ᱦᱳᱭ ᱢᱮᱱᱟᱜ ᱟᱠᱟᱫ ᱜᱮᱭᱟ ᱦᱟᱸᱜ ᱚᱱᱟ ᱠᱚᱦᱚᱸ ᱥᱩᱵᱤᱫᱷᱟ ᱜᱮ᱾
ᱚ ᱪᱮᱫ ᱞᱮᱠᱟ ᱛᱤᱱᱟᱹᱜ ᱦᱟᱹᱵᱤᱡ ᱛᱤᱱᱟᱹᱜ ᱪᱟᱱᱟᱪ ᱦᱟᱹᱵᱤᱡ ᱢᱮᱱᱟᱜ ᱟᱠᱟᱫᱼᱟ ᱛᱤᱱᱟᱹᱜ ᱦᱟᱹᱵᱤᱡ ᱯᱟᱲᱦᱟᱣ ᱦᱩᱭᱩᱜ ᱠᱟᱱᱟ ᱟᱹᱛᱩ ᱥᱩᱨ ᱨᱮ?
ᱱᱚᱝᱠᱟ ᱟᱹᱛᱳ ᱤᱥᱠᱩᱞ ᱨᱮᱫᱚ ᱢᱮᱱᱟᱜᱼᱟ ᱮᱭᱤᱴ ᱛᱟᱠ᱾ ᱟᱨ ᱛᱷᱚᱲᱟᱜᱟᱱ ᱡᱷᱟᱹᱞ ᱧᱚᱜ ᱨᱮ ᱢᱮᱱᱟᱜᱼᱟ ᱚᱱᱠᱟ ᱰᱮᱹᱲ ᱠᱤᱞᱳᱢᱤᱴᱟᱨ ᱢᱤᱴᱟᱨ ᱜᱟᱱ ᱨᱮ ᱦᱳᱭᱳᱼᱟ ᱚᱱᱟ ᱫᱚ ᱦᱟᱭ ᱤᱥᱠᱩᱞ ᱠᱟᱱᱟ᱾
ᱚ ᱟᱨ ᱠᱚᱞᱮᱡᱽ ᱠᱚᱫᱚ᱾
ᱠᱚᱞᱮᱡᱽ ᱠᱚᱫᱚ ᱱᱚᱝᱠᱟ ᱡᱷᱟᱹᱞᱤ ᱜᱮᱭᱟ ᱫᱚᱥ ᱦᱳᱭ ᱚᱱᱟ ᱠᱚᱫᱚ ᱞᱟᱹᱴᱩ ᱜᱮ, ᱢᱟᱱᱮ ᱡᱷᱟᱹᱞ ᱜᱮᱭᱟ ᱫᱚᱥ ᱵᱟᱨᱚ ᱠᱤᱞᱳᱢᱤᱴᱟᱨ ᱜᱟᱱ ᱫᱩᱨ ᱨᱮ ᱢᱮᱱᱟᱜᱼᱟ᱾
ᱚ ᱦᱮᱸ
ᱦᱚᱸ
ᱛᱟᱦᱚᱞᱮ ᱢᱳᱚᱴᱟᱢᱩᱴᱤ ᱢᱮᱱ ᱞᱮᱠᱷᱟᱱ ᱫᱚ ᱜᱟᱱᱚᱜᱼᱟ ᱡᱮ, ᱜᱤᱫᱽᱨᱟᱹ ᱥᱮᱪᱮᱫᱚᱜ ᱞᱟᱹᱜᱤᱫ ᱠᱷᱟᱱ ᱮᱛᱚᱦᱚᱵ ᱠᱷᱚᱱᱼᱼ ᱡᱮ ᱯᱳᱭᱞᱳ ᱪᱟᱱᱟᱪ ᱠᱷᱚᱱ ᱮᱛᱚᱦᱚᱵ ᱠᱟᱛᱮᱫ ᱩᱱᱤ ᱡᱩᱫᱤ ᱢᱟᱨᱟᱝ ᱵᱤᱨᱫᱟᱹᱜᱟᱲ ᱠᱚᱨᱮ ᱥᱮ ᱡᱮᱜᱮᱛ ᱵᱤᱨᱫᱟᱹᱜᱟᱲ ᱠᱚᱨᱮ ᱚᱞᱚᱜ ᱨᱮᱦᱚᱸᱼᱼ ᱢᱮᱱᱫᱚ ᱥᱩᱵᱤᱫᱷᱟ ᱫᱚ ᱢᱮᱱᱟᱜ ᱟᱠᱟᱟᱜ ᱜᱮᱭᱟ, ᱢᱮᱱ ᱞᱮᱠᱷᱟᱱ ᱦᱚᱸ ᱜᱟᱱᱚᱜᱼᱟ ᱯᱟᱪᱮ
ᱦᱳᱭ, ᱦᱳᱭ
ᱚᱱᱠᱟᱧ ᱟᱭ ᱩᱢᱟᱹᱱ ᱵᱟᱲᱟᱭᱮᱜᱼᱟ ᱡᱮ, ᱚᱞᱚᱜ ᱯᱟᱲᱦᱟᱜ ᱨᱮᱭᱟᱜ ᱫᱚ ᱥᱩᱵᱤᱫᱷᱟ ᱫᱚ ᱢᱮᱱᱟᱜ ᱜᱮᱭᱟ ᱯᱟᱞᱮᱱᱚᱜ
ᱦᱳᱭ ᱢᱮᱱᱟᱜ ᱜᱮᱭᱟ ᱢᱮᱱᱟᱜ ᱫᱚ᱾
ᱩᱸ ᱦᱩᱸ ᱚᱞ ᱟᱹᱠᱤᱞ ᱦᱚᱸ ᱱᱤᱦᱟᱹᱛᱤ ᱚᱱᱟ ᱞᱟᱹᱠᱛᱤ ᱜᱮᱥᱮ ᱱᱟᱦᱟᱜ ᱡᱩᱜᱽ ᱥᱟᱶᱛᱮ ᱛᱟᱲᱟᱢ ᱠᱷᱟᱱᱮᱢ᱾ ᱚᱞ ᱟᱹᱠᱤᱞ ᱨᱮᱭᱟᱜ ᱦᱚᱸ ᱱᱤᱦᱟᱹᱛᱤ ᱚᱞ, ᱦᱳᱭ ᱚᱞ ᱠᱚ ᱡᱩᱫᱤ ᱵᱟᱢ ᱥᱮᱱᱚᱜ ᱠᱷᱟᱱ ᱠᱤ ᱯᱟᱲᱦᱟᱣ ᱠᱚ ᱵᱟᱢ ᱪᱮᱫᱽ ᱠᱷᱟᱱ ᱫᱚ ᱦᱚᱲ ᱠᱚᱫᱚᱼᱼ ᱚ ᱜ ᱵᱷᱩᱸᱲᱩᱡ ᱢᱮᱭᱟ᱾ ᱟᱢ ᱠᱷᱚᱱ
ᱦᱳᱭ ᱮᱲᱮ
ᱩᱱᱤ ᱫᱚ ᱰᱷᱮ ᱨᱮ ᱚᱞ ᱟᱠᱟᱫ ᱢᱟᱱᱮ ᱡᱟᱦᱟᱸᱭ ᱮᱠᱟᱞ ᱮᱠᱟᱞ ᱟᱨᱮᱢ ᱵᱷᱟᱵᱤᱭᱟ ᱡᱮ ᱩᱱᱤ ᱫᱚ ᱡᱟᱦᱟᱸ ᱠᱟᱛᱷᱟᱭ ᱞᱟᱹᱭᱟ ᱢᱤᱫ ᱦᱚᱲ ᱚᱞ ᱯᱟᱲᱦᱟᱣ ᱦᱚᱲ ᱫᱚ ᱮᱲᱮ ᱠᱟᱛᱷᱟᱭ ᱞᱟᱹᱭ ᱨᱮᱦᱚᱸ ᱚᱠᱚᱭ ᱚᱞ ᱯᱟᱲᱦᱟᱣ ᱠᱚ ᱡᱩᱫᱤ ᱵᱟᱢ ᱵᱟᱰᱟᱭ ᱠᱟᱜ ᱠᱷᱟᱱ ᱵᱷᱟᱵᱤ ᱵᱟᱝᱟ ᱥᱟᱹᱨᱤ ᱠᱟᱛᱷᱟ ᱜᱮ ᱞᱟᱹᱭᱮᱜᱼᱟᱭ᱾
ᱚᱱᱟᱛᱮ ᱥᱟᱨ
ᱟᱨ ᱟᱯᱱᱟᱨ ᱦᱳᱭ ᱟᱯᱱᱟᱨ ᱦᱳᱭ ᱢᱮᱱ ᱢᱮ ᱾
ᱞᱟᱹᱭ ᱵᱤᱱ ᱾
ᱢᱮᱱ ᱚᱱᱟ ᱛᱮᱞᱤᱧ ᱢᱮᱱᱫᱟ ᱢᱟᱱᱮ ᱟᱯᱱᱟᱨ ᱛᱮ ᱡᱩᱫᱤ ᱚᱞ ᱯᱟᱲᱦᱟᱣ ᱠᱚᱜ ᱠᱷᱟᱡ ᱫᱚ, ᱵᱩᱜᱤ ᱵᱟᱹᱲᱤᱡ ᱵᱚᱞᱮ ᱵᱚᱱ ᱧᱮᱞ ᱧᱟᱢᱟ ᱾
ᱮᱠᱟᱞ ᱮᱠᱟᱞ ᱮᱠᱟᱞ ᱾
ᱦᱳᱭ, ᱚᱱᱟᱛᱮ ᱚᱞ ᱯᱟᱲᱦᱟᱣ ᱫᱚ ᱟᱹᱰᱤ ᱞᱟᱹᱠᱛᱤ ᱜᱮᱭᱟ ᱟᱨ ᱚᱱᱮ ᱵᱮᱱ ᱢᱮᱱᱠᱮᱫ ᱞᱮᱠᱟ ᱜᱤᱫᱽᱨᱟᱹ ᱫᱚ, ᱜᱚᱜᱚ ᱵᱟᱵᱟ ᱴᱷᱮᱡ ᱠᱟᱱᱟ, ᱡᱟᱦᱟᱸ ᱞᱮᱠᱟᱢ ᱵᱮᱱᱟᱣᱮᱭᱟ ᱵᱟᱥ ᱚᱱᱠᱟᱜᱮ ᱵᱮᱱᱟᱜᱼᱟ ᱾
ᱦᱳᱭ ᱚᱞ ᱯᱟᱲᱦᱟᱣ ᱨᱮᱭᱟᱜ ᱦᱚᱸ ᱟᱫᱚ ᱞᱟᱹᱠᱛᱤ ᱠᱟᱱ ᱜᱮᱭᱟ᱾ ᱡᱩᱫᱤ ᱢᱟ ᱵᱮᱥᱮᱢ ᱚᱞ ᱯᱟᱲᱦᱟᱣ ᱮᱱᱠᱷᱟᱱ ᱢᱟᱢ ᱪᱟᱹᱠᱨᱤ ᱵᱟᱹᱠᱨᱤ ᱠᱮᱜᱼᱟ ᱾ ᱡᱩᱫᱤ ᱵᱟᱢ ᱪᱟᱹᱠᱨᱤ ᱵᱟᱹᱠᱨᱤ ᱨᱮᱦᱚᱸ ᱦᱤᱥᱟᱹᱵ ᱱᱤᱠᱟᱹᱥ ᱛᱚᱢ ᱴᱷᱤᱠᱟᱹᱭᱟ, ᱡᱟᱦᱟᱱᱟᱜ ᱮᱢ ᱵᱮᱯᱟᱨᱟ ᱠᱤ ᱾ ᱟᱨ ᱵᱟᱝ ᱚᱠᱟ ᱞᱮᱠᱟ ᱚᱠᱚᱭ ᱥᱟᱞᱟᱜ ᱠᱚ ᱨᱚᱲᱟ ᱤᱱᱟᱹ ᱦᱚᱸᱛᱚᱢ ᱴᱷᱤᱠᱟᱹᱭᱟ ᱾
ᱦᱳᱭ ᱦᱳᱭ
ᱡᱮ ᱠᱷᱟᱹᱞᱤ ᱚᱞ ᱠᱮᱜᱼ ᱟᱹᱧ ᱢᱮᱱᱛᱮ ᱤᱧ ᱪᱟᱹᱠᱨᱤᱭᱟ ᱚᱱᱠᱟᱱ ᱠᱟᱛᱷᱟ ᱫᱚ ᱪᱮᱫ ᱦᱚᱸ ᱵᱟᱝᱠᱟᱱᱟ ᱾
ᱵᱟᱝ ᱾
ᱚᱞ ᱯᱟᱲᱦᱟᱣ ᱞᱮᱱᱠᱷᱟᱱ ᱟᱢ ᱢᱤᱫᱴᱟᱹᱝ ᱟᱭᱰᱤᱭᱟ ᱦᱮᱡ ᱮᱱ ᱛᱟᱢᱟ, ᱡᱮ ᱚᱠᱟ ᱞᱮᱠᱟ ᱠᱚ ᱵᱮᱯᱟᱨᱟ ᱠᱤ ᱡᱟᱦᱟᱱᱟᱜ ᱮᱢ ᱠᱤᱨᱤᱧ ᱟᱹᱠᱷᱨᱤᱧ ᱠᱷᱟᱱ ᱫᱚ ᱚᱠᱟ ᱞᱮᱠᱟᱢ ᱨᱚᱲ ᱨᱚᱯᱚᱲ ᱟᱛᱮᱫ ᱚᱱᱟ ᱡᱤᱱᱤᱥ ᱮᱢ ᱟᱹᱠᱷᱨᱤᱧᱟ ᱚᱱᱟ ᱵᱤᱥᱚᱭ ᱛᱮᱦᱚᱸ ᱟᱭᱰᱤᱭᱟ ᱦᱤᱡᱩᱜᱼᱟ ᱥᱮ ᱾ ᱚᱱᱟᱜᱮ ᱢᱤᱫᱴᱟᱝ ᱢᱟᱨᱟᱝ ᱠᱟᱛᱷᱟ ᱫᱚ ᱾ ᱟᱨᱵᱟᱝ ᱡᱟᱦᱟᱱᱟᱜ ᱠᱚᱜᱮ ᱾ ᱟᱹᱨᱡᱤ ᱥᱟᱠᱟᱢ ᱡᱟᱦᱟᱸᱨᱮ ᱚᱞ ᱦᱳᱭᱳᱜ ᱟᱨ ᱵᱟᱝ ᱡᱟᱦᱟᱱᱟᱜ ᱜᱮ ᱪᱤᱴᱷᱤ ᱥᱟᱱᱟᱢ ᱠᱚ ᱡᱩᱫᱤ ᱦᱮᱡ ᱮᱱᱟ ᱫᱚ ᱚᱞ ᱯᱟᱲᱦᱟᱣ ᱠᱚ ᱵᱟᱲᱟᱭ ᱠᱟᱜ ᱠᱷᱟᱱ ᱫᱚᱵᱚ ᱢᱟᱱᱮ ᱯᱟᱲᱦᱟᱣ ᱠᱚ ᱫᱟᱲᱮᱜᱼᱟ ᱾ ᱟᱨ ᱚᱱᱟᱛᱮ ᱱᱟᱦᱟᱜ ᱡᱩᱜᱽ ᱥᱮ ᱱᱟᱦᱟᱜ ᱚᱠᱛᱚ ᱞᱟᱹᱜᱤᱫ ᱫᱚ ᱚᱞ ᱯᱟᱲᱦᱟᱣ ᱨᱮᱭᱟᱜ ᱫᱚ ᱟᱹᱰᱤ ᱜᱟᱱ ᱜᱮ ᱞᱟᱹᱠᱛᱤ ᱫᱚ ᱢᱮᱱᱟᱜ ᱟᱠᱟᱜᱼᱟ ᱤᱧᱟᱹᱜ ᱩᱭᱟᱹᱨ ᱛᱮᱫᱚ ᱦᱟᱸᱜ ᱾
ᱦᱳᱭ, ᱦᱳᱭ ᱞᱟᱹᱠᱛᱤ ᱜᱮᱭᱟ ᱾
ᱢᱟᱱᱟ ᱦᱚᱸ
ᱛᱚᱵᱮ ᱱᱚᱜᱼᱚᱭ ᱦᱟᱸᱜ ᱫᱟᱸᱥᱟᱭ ᱯᱚᱨᱚᱵᱽ ᱦᱤᱡᱩᱜ ᱠᱟᱱᱟ, ᱟᱵᱚ ᱱᱚᱜᱼᱚᱭ ᱫᱟᱸᱥᱟᱭ ᱯᱚᱨᱚᱵᱽ ᱦᱟᱸᱜ ᱦᱤᱡᱩᱜ ᱠᱟᱱᱟ ᱚᱱᱟ ᱫᱚ ᱪᱮᱫ ᱞᱮᱠᱟ ᱯᱮ ᱢᱟᱱᱟᱣ ᱛᱟᱦᱮᱱᱟ ᱟᱯᱮ ᱥᱮᱫ ᱫᱚ?
ᱫᱟᱸᱥᱟᱭ ᱯᱚᱨᱚᱵᱽ ᱫᱚ ᱱᱟᱯᱟᱭ ᱜᱮᱞᱮ ᱢᱟᱱᱟᱣ ᱵᱟᱲᱟ ᱟᱨ ᱡᱮ ᱡᱚᱢ ᱢᱟ ᱥᱚᱦᱚᱨᱟᱭ ᱵᱚᱸᱜᱟ ᱯᱚᱨᱮ ᱦᱟᱸᱜ ᱡᱟᱦᱟᱸ ᱯᱚᱨᱚᱵᱽ ᱦᱤᱡᱩᱜ ᱠᱟᱱ ᱛᱟᱵᱚᱱᱟ ᱫᱟᱸᱥᱟᱭ ᱯᱚᱨᱚᱵᱽ ᱚᱱᱟ ᱫᱚ ᱟᱞᱮ ᱫᱚ, ᱠᱷᱡᱟᱠ ᱜᱮ, ᱱᱟᱯᱟᱭ ᱜᱮ, ᱞᱮ ᱢᱟᱱᱟᱣ ᱵᱟᱲᱟᱭᱟ ᱾ ᱮ ᱵᱚᱞᱮᱭᱟ
ᱟᱪᱪᱷᱟ, ᱫᱟᱸᱥᱟᱭ ᱯᱚᱨᱚᱵᱽ ᱫᱚ ᱟᱯᱮ ᱫᱚ ᱚᱠᱟ ᱪᱟᱸᱫᱚ ᱨᱮ ᱯᱮ ᱢᱟᱱᱟᱣ ᱛᱟᱦᱮᱱᱟ?
ᱫᱟᱸᱥᱟᱭ ᱯᱚᱨᱚᱵᱽ ᱨᱮᱜᱮ ᱾ ᱵᱷᱟᱫᱚᱨ ᱯᱚᱨᱮ ᱫᱟᱸᱥᱟᱭ ᱵᱟᱡᱟᱜ ᱫᱚ ᱫᱟᱸᱥᱟᱭ ᱾
ᱦᱳᱭ ᱦᱳᱭ ᱾
ᱪᱮᱫ ᱞᱮᱠᱟ ᱯᱮ ᱢᱟᱱᱟᱣ ᱵᱟᱲᱟᱭ ᱚᱱᱛᱮ ᱫᱚ ᱢᱟᱥᱮ ᱞᱟᱹᱭᱚᱫ ᱵᱤᱱ?
ᱚ ᱱᱚᱛᱮ ᱫᱚ ᱢᱟᱱᱮ ᱫᱟᱸᱥᱟᱭ ᱯᱚᱨᱚᱵᱽ ᱨᱮᱫᱚ ᱮᱱᱮᱡ ᱛᱟᱦᱮᱱᱟ ᱠᱚ ᱾
ᱥᱟᱡᱟᱣ ᱥᱟᱯᱲᱟᱣ ᱠᱟᱛᱮ ᱚᱲᱟᱜ ᱚᱲᱟᱜ ᱵᱚᱞᱚ ᱠᱟᱛᱮ ᱠᱚ ᱮᱱᱮᱡ ᱛᱟᱦᱮᱱᱟ ᱾
ᱦᱩᱸ ᱦᱩᱸ ᱾
ᱟᱨ ᱚᱱᱛᱮ ᱫᱚ?
ᱚᱱᱛᱮ ᱦᱚᱸ ᱱᱚᱛᱮ ᱦᱚᱸ ᱱᱤᱝᱠᱟᱹ ᱫᱷᱟᱨᱟ ᱧᱚᱜ ᱜᱮ, ᱚᱱᱠᱟ ᱡᱩᱫᱤ ᱢᱮᱱᱚᱜᱚᱜ ᱠᱷᱟᱱ ᱫᱚ ᱡᱮ ᱩᱱᱤ ᱡᱟ ᱦᱟᱸᱜ ᱟᱵᱚ ᱟᱹᱜᱤᱞ ᱦᱟᱯᱲᱟᱢ ᱡᱟᱦᱟᱸ ᱟᱸᱡᱚᱢ ᱠᱟᱹᱦᱱᱤ ᱥᱟᱞᱟᱜ ᱦᱚᱸ ᱢᱤᱫᱴᱟᱝ ᱡᱚᱯᱲᱟᱣ ᱢᱮᱱᱟᱜ ᱟᱠᱟᱟᱜᱼᱟ᱾ ᱡᱮ ᱡᱟ ᱟᱸᱡᱚᱢ ᱵᱟᱲᱟ ᱟᱠᱟᱫ ᱦᱳᱭ ᱫᱚ ᱚᱱᱮ ᱫᱮᱵᱤ ᱫᱩᱨᱜᱟᱹ ᱟᱭᱱᱚᱢ ᱠᱟᱡᱚᱞ ᱟᱭᱱᱚᱢ ᱠᱟᱡᱚᱞ ᱛᱤᱠ ᱠᱤᱱ ᱟᱵᱚᱨᱤᱱ ᱵᱚᱸᱜᱟ ᱞᱮᱠᱟᱱ ᱠᱩᱲᱤ ᱠᱤᱱ ᱛᱟᱦᱮᱸ ᱠᱟᱱᱟ, ᱥᱮ ᱥᱚᱛ ᱪᱚᱨᱤᱛᱟᱱ ᱠᱩᱲᱤ ᱠᱤᱱ ᱛᱟᱦᱮᱸ ᱠᱟᱱᱟ ᱟᱫᱚ ᱩᱱᱠᱤᱱ ᱜᱮ ᱦᱟᱸᱜ ᱠᱚ ᱟᱹᱛᱠᱤᱨ ᱞᱮᱫ ᱠᱤᱱᱟ ᱛᱩᱲᱩᱠ ᱟᱫᱚ ᱟᱵᱚᱨᱮᱱ ᱫᱮᱵᱤ ᱫᱩᱨᱜᱟᱹ ᱵᱟᱨ ᱦᱚᱲ ᱵᱤᱨ ᱠᱤᱱ ᱛᱟᱦᱮᱸ ᱠᱟᱱᱟ ᱥᱮ ᱩᱱᱠᱤᱱ ᱩᱱᱠᱤᱱ ᱟᱸᱡᱚᱢ ᱧᱚᱜ ᱟᱫᱚ ᱩᱱᱠᱤᱱ ᱯᱟᱸᱡᱟ ᱜᱮ ᱦᱮᱸ ᱩᱱᱠᱤᱱ ᱦᱚᱸᱠᱤᱱ ᱪᱟᱞᱟᱣ ᱞᱮᱱᱟ, ᱟᱫᱚ ᱪᱟᱞᱟᱣᱛᱮ ᱟᱫᱚ ᱩᱱᱠᱩ ᱫᱚ ᱦᱟᱸᱜ ᱱᱤᱛ ᱦᱟᱹᱨᱤᱡ ᱫᱚ ᱦᱟᱸᱜ ᱫᱚ ᱵᱟᱠᱚ ᱧᱟᱯᱟᱢᱚᱜᱼᱟ, ᱟᱫᱚ ᱜᱩᱨᱩ ᱠᱚ ᱠᱟᱛᱷᱟ ᱱᱚᱣᱟ ᱡᱚᱠᱷᱚᱱ ᱠᱚ ᱵᱟᱲᱟᱭ ᱠᱮᱜᱼᱟ ᱾ ᱟᱫᱚ ᱩᱱ ᱥᱚᱢᱚᱭ ᱟᱫᱚ ᱩᱱᱠᱩ ᱯᱟᱸᱡᱟ ᱦᱟᱸᱜ ᱠᱚ ᱪᱟᱞᱟᱣ ᱠᱟᱱᱟ᱾
ᱟᱪᱪᱷᱟ
ᱦᱩᱸ ᱟᱫᱚ ᱚᱱᱟᱜᱮ ᱦᱟᱸᱜ ᱩᱱᱠᱩ ᱜᱩᱨᱩ ᱠᱚ ᱟᱫᱚ ᱡᱮᱦᱩᱛᱩ ᱤᱱᱟᱹ ᱚᱠᱛᱚ ᱫᱚᱭ ᱫᱟᱜ ᱠᱮᱫᱼᱟ ᱥᱮ ᱟᱫᱚᱭ ᱫᱟᱜ ᱠᱮᱫ ᱠᱷᱟᱱ ᱦᱟᱸᱜ ᱵᱟᱠᱚ ᱥᱮᱱ ᱫᱟᱲᱮ ᱠᱟᱣᱼᱟᱜ᱾ ᱡᱮᱦᱮᱛᱩ ᱫᱟᱸᱥᱟᱭ ᱫᱚ ᱚᱠᱟᱮᱠᱟ ᱦᱩᱭ ᱠᱟᱱᱟ ᱢᱟᱱᱮ ᱫᱟᱜ ᱥᱟᱭ ᱠᱷᱚᱱᱟᱜ᱾ ᱫᱟᱜ ᱜᱮ ᱢᱟᱱᱮ ᱥᱮᱜ ᱠᱟᱱᱟ ᱥᱮ ᱥᱟᱭᱚᱜ ᱠᱟᱱᱟ ᱚᱱᱟᱛᱮ ᱚᱸᱰᱮ ᱦᱮᱡ ᱠᱟᱱᱟ ᱫᱟᱸᱥᱟᱭ ᱫᱚ ᱫᱟᱜ ᱥᱟᱭ ᱫᱟᱜ ᱥᱟᱭ ᱠᱷᱚᱱ ᱫᱟᱸ ᱥᱟᱭ ᱦᱮᱸ ᱦᱩᱭ ᱠᱟᱱᱟ ᱟᱫᱚ ᱩᱱᱠᱩ ᱦᱟᱸᱜ ᱚᱱᱠᱟ ᱟᱫᱚ ᱡᱩᱫᱤ ᱱᱚᱝᱠᱟ ᱛᱮᱠᱚ ᱥᱮᱱᱚᱜ ᱠᱷᱟᱱ ᱦᱟᱜ ᱠᱚᱲᱟ ᱨᱩᱯ ᱛᱮ ᱟᱨ ᱚᱱᱠᱟ ᱴᱷᱤᱠᱟᱹ ᱦᱚᱪᱚ ᱟᱠᱚ ᱡᱮ ᱟᱫᱚ ᱚᱱᱟᱛᱮ ᱠᱩᱲᱤ ᱞᱮᱠᱟ ᱠᱟ ᱠᱚ ᱥᱟᱡ ᱮᱱᱛᱮ ᱜᱩᱨᱩ ᱟᱨ ᱪᱮᱞᱟ ᱦᱟᱸᱜ ᱠᱩᱲᱤ ᱞᱮᱠᱟ ᱠᱚ ᱥᱟᱡᱮᱱᱛᱮ ᱜᱚᱴᱟ ᱫᱤᱥᱚᱢ ᱠᱚ ᱫᱟᱬᱟ ᱠᱮᱫᱼᱟ ᱡᱮ ᱟᱭᱱᱚᱢ ᱠᱟᱡᱚᱞ ᱟᱨ ᱫᱮᱵᱤ ᱫᱩᱨᱜᱟᱹ ᱯᱟᱱᱛᱮ ᱧᱟᱢ ᱞᱟᱹᱜᱤᱫ ᱟᱫᱚ ᱯᱟᱱᱛᱮ ᱯᱟᱱᱛᱮ ᱛᱮᱦᱚᱸ ᱮᱱᱨᱮᱦᱚᱸ ᱵᱟᱠᱚ ᱧᱟᱢ ᱫᱟᱲᱮᱭᱟᱜ ᱠᱚᱣᱟ, ᱟᱫᱚ ᱚᱱᱟ ᱨᱮᱭᱟᱜ ᱥᱮᱨᱣᱟ ᱞᱮᱠᱟᱛᱮ ᱟᱨ ᱵᱟᱝᱠᱷᱟᱱ ᱚᱱᱟ ᱨᱮᱭᱟᱜ ᱟᱵᱚᱣᱟᱜ ᱞᱟᱠᱪᱟᱨ ᱨᱮᱱᱟᱜ ᱢᱤᱫ ᱛᱮᱛᱮᱫ ᱞᱮᱠᱟᱛᱮ ᱠᱷᱟᱱ ᱢᱤᱫ ᱦᱟᱹᱴᱤᱧ ᱞᱮᱠᱟᱛᱮ ᱱᱤᱛᱚᱜ ᱦᱚᱸ ᱚᱱᱟ ᱫᱟᱸᱥᱟᱭ ᱯᱚᱨᱚᱵᱽ ᱫᱚᱵᱚ ᱢᱟᱱᱟᱣ ᱟᱠᱟᱱ ᱜᱮᱭᱟ ᱦᱮᱸ ᱥᱮ᱾
ᱦᱳᱭ ᱦᱳᱭ ᱦᱳᱭ ᱧᱮᱞ ᱟᱹᱜᱩ ᱟᱠᱟᱱᱟ ᱥᱮᱫᱟᱭ ᱞᱮᱠᱟ ᱦᱟᱯᱲᱟᱢ ᱠᱚ ᱞᱮᱠᱟᱛᱮ ᱟᱫᱚ ᱚᱱᱟ ᱠᱚᱫᱚ ᱮᱱᱛᱮᱫ ᱧᱮᱞᱚᱜ ᱠᱟᱱᱜᱮᱭᱟ ᱱᱚᱜᱼᱚᱭ ᱠᱟᱹᱢᱤ ᱤᱫᱤᱭᱮᱫ ᱠᱟᱱᱜᱮᱭᱟ ᱟᱨ ᱠᱟᱹᱢᱤ ᱤᱫᱤ ᱞᱮᱠᱷᱟᱱᱜᱮ ᱢᱚᱸᱡᱽ ᱵᱩᱡᱟᱹᱜᱼᱟ᱾
ᱮᱠᱟᱞ ᱮᱠᱟᱞ ᱠᱟᱹᱢᱤ ᱫᱚ ᱱᱤᱦᱟᱹᱛᱤ ᱞᱟᱹᱠᱛᱤ ᱠᱟᱱ ᱜᱮᱭᱟ, ᱟᱨ ᱵᱟᱝ ᱠᱟᱹᱢᱤ ᱞᱮᱠᱷᱟᱱ ᱚᱱᱟ ᱦᱟᱸᱜ ᱟᱵᱚᱣᱟᱜ ᱡᱟᱦᱟᱸ ᱞᱟᱠᱪᱟᱨ ᱥᱟᱞᱟᱜ ᱡᱚᱯᱲᱟᱣ ᱢᱮᱱᱟᱜ ᱟᱠᱟᱫᱟ ᱚᱱᱟ ᱠᱚ ᱦᱤᱲᱤᱧᱚᱜᱼᱟ ᱠᱟᱱᱟ, ᱟᱸ ᱟᱵᱚᱨᱮᱱ ᱟᱜᱟᱢ ᱜᱟᱲᱟᱝ ᱠᱚ ᱚᱱᱟ ᱠᱚ ᱦᱤᱲᱤᱧᱟ ᱞᱮᱭᱟ ᱠᱚ ᱱᱚᱣᱟ ᱫᱚ ᱪᱮᱫ ᱠᱟᱱᱟ ᱢᱮᱱᱛᱮ ᱦᱮᱸ ᱥᱮ ᱵᱟᱝᱼᱟ ᱚᱱᱟᱛᱮ ᱦᱳᱭ ᱚᱱᱟᱛᱮ ᱟᱵᱚᱣᱟᱜ ᱡᱟᱦᱟᱸ ᱡᱚᱯᱲᱟᱣ ᱢᱮᱱᱟᱜ ᱟᱠᱟᱫ ᱟᱵᱚ ᱥᱟᱞᱟᱜ ᱚᱱᱟ ᱠᱚᱫᱚ ᱱᱤᱦᱟᱹᱛᱤ ᱟᱵᱚ ᱥᱟᱶᱛᱮᱜᱮ ᱫᱚᱦᱚ ᱞᱮᱠ ᱠᱟᱱᱟ
ᱦᱳᱭ ᱦᱳᱭ
ᱛᱚᱵᱮᱱᱟ ᱡᱮ ᱠᱤ ᱚᱱᱟ ᱫᱚ ᱱᱟᱯᱟᱭᱚᱜᱼᱟ ᱟᱨ ᱟᱵᱚ ᱩᱯᱨᱩᱢ ᱟᱵᱚ ᱛᱮᱜᱮ ᱵᱚ ᱫᱚᱦᱚᱭᱟ ᱟᱨ ᱡᱩᱫᱤ ᱚᱱᱟ ᱠᱚ ᱵᱟᱵᱚ ᱢᱟᱱᱟᱣ ᱵᱟᱛᱟᱣᱟ ᱛᱟᱦᱚᱞᱮ ᱟᱵᱚᱣᱟᱜ ᱩᱯᱨᱩᱢ ᱫᱚ ᱟᱵᱚ ᱛᱮᱜᱮ ᱵᱚ ᱟᱫ ᱞᱮᱠᱟ ᱱᱚᱝᱠᱟ ᱦᱚᱸ ᱟᱹᱭᱠᱟᱹᱣ ᱜᱚᱫᱚᱜᱼᱟ ᱦᱮᱸ ᱥᱮ
ᱦᱳᱭ ᱦᱳᱭ ᱦᱳᱭ ᱟᱹᱰᱤ ᱢᱚᱡᱽ
ᱦᱚᱸ ᱢᱮᱱᱵᱤᱱ ᱟᱨ
ᱟᱨ ᱵᱟᱯᱞᱟ ᱠᱚᱫᱚ ᱛᱚᱵᱮ ᱟᱯᱮᱥᱮᱫ ᱫᱚ ᱪᱮᱫ ᱞᱮᱠᱟᱯᱮ ᱵᱟᱯᱞᱟᱜ ᱛᱟᱦᱮᱱᱟ ᱛᱤᱱᱟᱹᱜ ᱫᱤᱱ ᱵᱚᱞᱮ
ᱵᱟᱞᱟ ᱫᱚ ᱚᱱᱠᱟ ᱫᱚ ᱪᱮᱜᱠᱟ ᱵᱟᱨᱯᱮ ᱫᱤᱱ ᱜᱟᱱ ᱜᱤ ᱦᱩᱭᱩᱜᱼᱟ ᱵᱟᱯᱞᱟ ᱢᱟᱱᱟ ᱢᱟ ᱟᱹᱰᱤ ᱥᱮ ᱟᱹᱰᱤ ᱥᱮᱬᱟ ᱦᱟᱜ ᱠᱟᱛᱷᱟ ᱠᱟᱱᱟ
ᱵᱟᱝ ᱱᱚᱝᱠᱟ ᱠᱤᱪᱷᱩ ᱠᱤᱪᱷᱩ ᱡᱟᱭᱜᱟ ᱨᱮᱫᱚ ᱵᱟᱝ ᱱᱚᱝᱠᱟ ᱠᱤᱪᱷᱩ ᱠᱤᱪᱷᱩ ᱡᱟᱭᱜᱟ ᱨᱮᱫᱚ ᱧᱮᱞᱚᱜ ᱠᱟᱱᱟ ᱾ ᱯᱮ ᱫᱤᱱ ᱠᱤᱪᱷᱩ ᱠᱤᱪᱷᱩ ᱡᱟᱭᱜᱟ ᱨᱮᱫᱚ ᱵᱟᱨ ᱫᱤᱱ ᱨᱮᱦᱚᱸ ᱠᱚ ᱵᱟᱯᱞᱟᱜ ᱠᱟᱱᱟ ᱾ ᱟᱫᱚ ᱚᱱ ᱚᱱᱠᱟ ᱞᱮᱠᱟᱛᱮ ᱵᱚᱞᱮ ᱾
ᱦᱳᱭ ᱦᱳᱭ ᱚᱱᱠᱟ ᱜᱮ ᱵᱟᱨ ᱯᱮ ᱫᱤᱱ ᱟᱜ ᱴᱷᱤᱠ ᱜᱮᱭᱟ ᱚᱯᱮ ᱥᱟᱶ ᱦᱩᱭᱱᱟ ᱡᱮ ᱟᱹᱰᱤ ᱮᱢᱟᱱ ᱫᱟᱢᱟᱱ ᱠᱟᱛᱷᱟ ᱾ ᱟᱵᱚ ᱜᱟᱞᱚᱪ ᱵᱟᱲᱟ ᱦᱩᱭᱱᱟ ᱾ ᱟᱹᱰᱤ ᱠᱩᱥᱤ ᱨᱟᱹᱥᱠᱟᱹ ᱵᱩᱡᱷᱟᱹᱣ ᱮᱱᱟ ᱾
ᱜᱮ ᱴᱷᱤᱠ ᱦᱳᱭ ᱦᱳᱭ
ᱦᱮᱸ ᱴᱷᱤᱠ ᱜᱮᱭᱟ ᱛᱚᱵᱮ ᱛᱟᱦᱚᱞᱮ ᱫᱚᱦᱲᱟᱛᱮ ᱡᱚᱦᱟᱨ ᱾ ᱚᱠᱛᱚ ᱠᱚᱢᱟ ᱦᱩᱭ ᱤᱫᱤ ᱭᱮᱱᱟ ᱾ ᱟᱫᱚ ᱱᱤᱛᱚᱜ ᱫᱚᱜ ᱤᱱᱟᱹ ᱜᱮ ᱜᱟᱞᱚᱪ ᱦᱩᱭᱩᱜᱼᱟ ᱾ ᱢᱟ ᱛᱚᱵᱮ ᱫᱚᱦᱲᱟᱛᱮ ᱡᱚᱦᱟᱨ ᱾ ᱦᱚᱸ